ᱦᱮᱞᱳ
ᱦᱮᱞᱳ
ᱦᱚ
ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ
ᱪᱮᱫ ᱠᱚᱯᱮ ᱠᱟᱢᱤ ᱵᱟᱲᱟᱭᱮᱫᱼᱟ?
ᱦᱮᱸ
ᱪᱮᱫ ᱠᱚᱯᱮ ᱠᱟᱹᱢᱤ ᱵᱟᱲᱟᱭᱮᱫᱼᱟ?
ᱦᱮᱸ ᱠᱟᱹᱢᱤ ᱠᱚᱫᱚ ᱪᱮᱫ ᱦᱚ ᱵᱟᱝ ᱚᱲᱟᱜ ᱠᱚᱨᱮᱜ ᱜᱮ ᱢᱮᱱᱟᱜ ᱟᱠᱟᱫ ᱞᱮᱭᱟ ᱾
ᱟᱪᱪᱷᱟ ᱥᱤᱛᱩᱝ ᱪᱮᱫ ᱞᱮᱠᱟ ᱥᱤᱛᱩᱝ ᱠᱟᱱᱟ?
ᱦᱮᱸ ᱥᱤᱛᱩᱝ ᱠᱟᱱᱟ ᱫᱚᱢᱮ ᱟᱹᱰᱤ ᱥᱚᱠᱛᱚ ᱜᱮ ᱥᱤᱛᱩᱝ ᱠᱟᱱᱟ ᱟᱞᱮ ᱥᱮᱱ ᱱᱚᱛᱮ
ᱟᱪᱪᱷᱟ
ᱦᱮᱸ
ᱟᱨ ᱪᱟᱥ ᱵᱟᱥ ᱠᱚᱫᱚ ᱦᱮᱸ ᱞᱮᱵᱮᱱ
ᱦᱮᱸ ᱞᱟᱹᱭᱮᱜ ᱟᱹᱞᱤᱧ ᱟᱞᱮ ᱱᱚᱛᱮ ᱫᱚ ᱪᱟᱥᱵᱟᱥ ᱠᱚᱫᱚ ᱮᱢ ᱟᱠᱟᱱᱟ ᱟᱫᱚ ᱱᱚᱜᱼᱚᱭ ᱫᱟᱜ ᱡᱟᱹᱲᱤ ᱠᱚᱜᱮ ᱵᱟᱭ ᱫᱟᱜ ᱡᱟᱹᱲᱤᱭᱼᱟ ᱟᱞᱮ ᱥᱮᱱ ᱫᱚ᱾
ᱟᱪᱪᱷᱟ ᱱᱚᱛᱮ ᱦᱚᱸ ᱟᱞᱮ ᱥᱮᱫ ᱦᱚᱸ ᱫᱚᱢᱮ ᱥᱤᱛᱩᱝ ᱮᱼᱟᱭ ᱾
ᱚ ᱦᱚᱸ
ᱱᱚᱛᱮ ᱦᱚᱸ ᱚᱱᱠᱟᱜᱮ ᱪᱟᱥᱵᱟᱥ ᱠᱚᱫᱚ ᱥᱟᱺᱜᱤᱧ ᱧᱚᱜ ᱜᱮᱭᱟ᱾
ᱚ ᱪᱟᱨᱟ ᱠᱚᱫᱚ ᱯᱮ ᱮᱢ ᱵᱟᱲᱟ ᱠᱮᱫ ᱥᱮ ᱵᱟᱝ?
ᱦᱚᱸ ᱢᱚᱴᱟᱢᱩᱴᱤ ᱮᱢ ᱠᱟᱜᱼᱟ ᱠᱚ ᱪᱟᱨᱟ ᱠᱚᱫᱚ ᱫᱟᱜ ᱵᱟᱝᱠᱷᱟᱱ ᱫᱚ ᱟᱨ ᱪᱮᱫ ᱠᱚ ᱪᱤᱠᱟᱹᱭᱟ?
ᱦᱮᱸ ᱦᱮᱸ
ᱚᱱᱛᱮ ᱫᱚ ᱚᱱᱛᱮ ᱫᱚᱻ ᱱᱮᱛᱟᱨ ᱫᱚ ᱪᱮᱫ ᱠᱚ ᱟᱨ ᱯᱚᱨᱚᱵᱽ ᱠᱚ ᱪᱮᱫ ᱯᱚᱨᱚᱵᱽ ᱠᱚ ᱦᱩᱭᱩᱜ ᱠᱟᱱᱟ?
ᱦᱮᱸ ᱯᱚᱨᱚᱵᱽ ᱢᱟ ᱱᱟᱜᱼᱚᱭ ᱜᱟᱯᱟ ᱜᱮ ᱦᱟᱸᱜ ᱥᱮᱴᱮᱨ ᱱᱟ, ᱥᱤᱫᱩᱠᱟᱱᱩᱣᱟᱜ ᱛᱤᱠᱤᱱᱟᱜ
ᱡᱟᱦᱟᱸ ᱠᱤᱱ ᱞᱟᱹᱲᱦᱟᱹᱭ ᱞᱮᱱ ᱛᱟᱦᱮᱸ ᱠᱟᱱᱟ ᱩᱱᱠᱤᱱᱟᱜ ᱜᱟᱯᱟᱱᱟᱜ ᱯᱩᱡᱟᱹ ᱠᱚ ᱦᱩᱭᱩᱜᱼᱟ ᱦᱩᱸ
ᱥᱩᱨ ᱠᱚᱨᱮ ᱦᱤᱭ ᱟᱥᱮ ᱥᱟᱺᱜᱮᱧ ᱫᱷᱟᱨᱟ ᱠᱚᱨᱮ?
ᱦᱮᱸ ᱠᱟᱹᱴᱤᱡ ᱥᱩᱨ ᱨᱮᱜᱮ ᱦᱩᱭᱩᱜᱼᱟ᱾
ᱟᱪᱪᱷᱟ᱾
ᱦᱮᱸ
ᱱᱚᱛᱮ ᱦᱩᱭᱩᱜ ᱜᱮᱭᱟ, ᱵᱷᱟᱹᱜᱤ ᱜᱮ ᱠᱚ ᱢᱟᱱᱟᱣᱟ ᱵᱟᱨᱤᱯᱟᱫᱟ ᱚᱱᱟ ᱤᱭᱟᱹ ᱥᱮᱫ ᱨᱮ᱾ ᱵᱷᱟᱜᱮ ᱦᱩᱭᱩᱜᱼᱟ ᱯᱚᱨᱚᱵᱽ ᱠᱚ᱾
ᱦᱩᱸ ᱟᱫᱚ ᱚᱱᱛᱮ ᱫᱚ ᱪᱮᱫ ᱠᱚ ᱦᱟᱜ ᱦᱩᱭᱩᱜ ᱠᱟᱱᱟ ᱚᱱᱠᱟ ᱫᱚ ᱦᱟᱸᱜ?
ᱚᱱᱠᱟ ᱫᱚᱻ ᱡᱟᱦᱟᱸ ᱱᱟᱜ ᱢᱮᱞᱟ ᱠᱚ ᱦᱩᱭᱩᱜ ᱜᱮᱭᱟ᱾ ᱟᱨ ᱟᱹᱠᱤᱱᱟᱜ ᱵᱟᱨᱮ ᱠᱟᱛᱮᱜ ᱜᱮ ᱟᱨ ᱛᱟᱭᱚᱢ ᱛᱮ ᱢᱮᱞᱟ ᱠᱚ ᱦᱩᱭᱩᱜᱼᱟ᱾
ᱟᱪᱪᱷᱟ ᱟᱪᱷᱟ᱾ ᱦᱳᱭ ᱵᱚᱸᱜᱟ ᱵᱳᱩᱨᱩ ᱠᱚᱫᱚ ᱯᱟᱞᱮ ᱞᱚᱜᱚᱱ ᱜᱮ ᱟᱜ ᱦᱚᱭᱟᱹᱚᱜᱼᱟ ᱯᱟᱞᱮᱱ?
ᱦᱚᱸ ᱢᱳᱚᱴᱟᱢᱩᱴᱤ ᱞᱚᱜᱚᱱ ᱜᱮ,
ᱦᱮᱸ
ᱵᱷᱤᱛᱤᱨ ᱛᱮᱜᱮ ᱦᱩᱭᱩᱜᱼᱟ,
ᱦᱮᱸ
ᱟᱨ ᱚᱱᱛᱮ ᱯᱟᱛᱟ ᱠᱚ ᱤᱭᱟᱹ ᱠᱚᱫᱚ ᱵᱟᱭ ᱦᱩᱭᱩᱜᱼᱟ?
ᱟᱪᱪᱷᱟ ᱦᱳᱭ ᱱᱚᱛᱮ ᱟᱞᱮ ᱥᱩᱨ ᱨᱮ ᱱᱚᱝᱠᱟ ᱜᱮ, ᱦᱩᱭᱩᱜᱼᱟ ᱦᱩᱭ ᱫᱚ ᱟᱫᱚ ᱟᱞᱮ ᱠᱷᱚᱱ ᱫᱚ ᱠᱟᱹᱴᱤᱡ ᱥᱟᱦᱟ ᱧᱚᱜ ᱨᱮᱜᱮ ᱦᱩᱭᱩᱜᱼᱟ, ᱟᱫᱚ ᱡᱟᱦᱟᱸ ᱠᱚ ᱚᱱᱠᱟ ᱢᱟ ᱟᱞᱮ ᱟᱛᱩ ᱠᱚᱨᱮ ᱦᱚ ᱵᱟᱪᱩᱜ ᱟᱠᱟᱫ ᱠᱚᱣᱟ ᱦᱟᱜ ᱟᱫᱚ ᱡᱟᱦᱟᱸᱭ ᱠᱚ ᱚᱱᱠᱟ ᱵᱚᱸᱜᱟ ᱥᱟᱱᱟ ᱠᱚ ᱱᱟᱦᱟᱜ ᱫᱚ ᱪᱟᱞᱟᱜ ᱟᱠᱚ ᱾ ᱦᱮᱸ ᱥᱮᱛᱟᱜ ᱨᱮᱜᱮ ᱠᱚ ᱪᱟᱞᱟᱜᱼᱟ, ᱨᱟᱛ ᱦᱮᱸ ᱦᱮᱸ ᱡᱟᱦᱟᱸ ᱭᱟᱜ ᱢᱚᱱᱮ ᱛᱟᱭ ᱢᱮᱱᱟᱜ ᱩᱱᱤ ᱪᱟᱞᱟᱜᱼᱟᱭ ᱵᱚᱸᱜᱟ ᱵᱟᱲᱟ ᱠᱟᱛᱮ ᱦᱤᱡᱩᱜᱼᱟ ᱚᱱᱠᱟ ᱜᱮ᱾
ᱦᱮᱸ ᱦᱚᱭ, ᱛᱚ ᱟᱯᱮ ᱫᱚᱯᱮ ᱪᱟᱞᱟᱜ ᱟᱥᱮ ᱵᱟᱝ ᱱᱟᱜ ᱵᱚᱸᱜᱟ ᱠᱚᱫᱚ ᱱᱟᱜ?
ᱟᱞᱮ ᱚᱱᱟ ᱱᱚᱰᱮ ᱠᱷᱚᱱ ᱢᱟ ᱥᱟᱺᱜᱤᱧ ᱧᱚᱜ ᱜᱮᱭᱟ, ᱧᱮᱞ ᱦᱩᱭᱩᱜ ᱠᱟᱱᱟ᱾ ᱪᱟᱞᱟᱣ ᱞᱮᱱᱠᱷᱟᱱ ᱢᱟ ᱵᱷᱟᱹᱜᱤᱜ ᱜᱮᱭᱟ᱾
ᱦᱮᱸ ᱦᱮᱸ ᱚᱱᱟ ᱫᱚ ᱪᱟᱞᱟᱣ ᱞᱮᱱᱠᱷᱟᱱ ᱱᱟᱯᱟᱭ ᱠᱟᱱ ᱜᱮᱭᱟ ᱵᱚᱸᱜᱟ ᱵᱩᱨᱩ ᱞᱮᱱᱠᱷᱟᱱ ᱢᱟ
ᱦᱮᱸ ᱟᱨ ᱵᱟᱝᱠᱷᱟᱱ ᱫᱚ ᱚᱲᱟᱜ ᱠᱚ ᱵᱚᱸᱜᱟ ᱵᱩᱨᱩ ᱦᱚᱸ ᱴᱷᱤᱠ ᱜᱮᱭᱟ ᱩᱱᱠᱤᱱ ᱧᱩᱛᱩᱢ ᱛᱮ ᱮᱢᱟ ᱠᱷᱟᱱ ᱜᱮ
ᱦᱮᱸ ᱟᱹᱠᱤᱱ ᱧᱩᱛᱩᱢ ᱛᱮᱜᱮ ᱠᱷᱟᱱ ᱮᱢ ᱞᱮᱠᱷᱟᱱ ᱦᱮᱸ ᱵᱚᱸᱜᱟ ᱢᱟ ᱤᱱᱠᱤᱱ ᱠᱟᱱ ᱜᱮᱫᱚ ᱠᱤᱱ ᱦᱟᱸᱜ ᱾
ᱥᱮᱱ ᱠᱟᱛᱮᱫ ᱵᱚᱸᱜᱟ ᱚᱱᱟ ᱦᱚᱸ ᱚᱲᱟᱜ ᱨᱮᱦᱚᱸ ᱜᱟᱱᱚᱜ ᱜᱮᱭᱟ ᱟᱠᱤᱱ ᱧᱩᱛᱩᱢ ᱛᱮ ᱮᱢ ᱞᱮᱠᱷᱟᱱ ᱜᱮ᱾
ᱦᱮᱸ ᱦᱮᱸ
ᱟᱨ ᱚᱱᱛᱮ ᱫᱚ ᱟᱨ ᱪᱮᱫ ᱠᱚ ᱦᱩᱭᱩᱜᱼᱟ?
ᱦᱮᱸ ᱟᱞᱮ ᱱᱚᱱᱛᱮ ᱫᱚ ᱦᱟᱸᱜ ᱱᱚᱜᱼᱚᱭ ᱥᱮᱴᱮᱨᱚᱜ ᱠᱟᱱᱟ ᱦᱟᱸᱜ, ᱤᱱᱟᱹ ᱛᱟᱭᱚᱢ ᱠᱷᱚᱱᱜᱮ ᱵᱩᱨᱩ ᱯᱟᱛᱟ ᱠᱚ ᱦᱟᱸᱜ᱾
ᱟᱪᱪᱷᱟ, ᱚᱱᱟ ᱫᱚ ᱛᱤᱱᱟᱹᱜ ᱥᱟᱺᱜᱤᱧ ᱨᱮ ᱦᱩᱭᱩᱜᱼᱟ?
ᱦᱮᱸ ᱟᱞᱮ ᱠᱷᱚᱱᱟᱜ ᱥᱩᱨ ᱨᱮᱜᱮ ᱦᱩᱭᱩᱜ ᱥᱩᱨ ᱫᱚ ᱦᱟᱸᱜ ᱤᱱᱠᱟᱹ ᱛᱤᱱ ᱫᱩ ᱛᱤᱱ ᱠᱤᱞᱳᱢᱤᱴᱟᱨ ᱪᱟᱞᱟᱜ ᱦᱩᱭᱩᱜᱼᱟ ᱟᱞᱮ ᱠᱷᱚᱱ ᱢᱟᱦᱟᱸᱜ ᱾
ᱟᱪᱪᱷᱟ
ᱦᱮᱸ ᱟᱞᱮᱫ ᱫᱚ ᱚᱱᱛᱮ ᱫᱚ ᱦᱟᱸᱜ ᱥᱟᱺᱜᱤᱧ ᱥᱟᱺᱜᱤᱧ ᱦᱚᱲ ᱠᱚ ᱜᱩᱡᱩᱜ ᱟᱠᱚ᱾ ᱦᱮᱸ ᱯᱮᱲᱟ ᱠᱚᱠᱚ ᱦᱩᱤᱡᱩᱜ ᱟᱠ ᱩᱱᱠᱩ ᱦᱟᱸᱜ ᱠᱚ ᱦᱤᱡᱩᱜᱼᱟ, ᱥᱟᱺᱜᱤᱧ ᱨᱮᱱ ᱵᱟᱥᱟᱛᱱ ᱠᱚ ᱛᱟᱦᱮᱱᱟᱠᱚ᱾
ᱟᱪᱪᱷᱟ
ᱦᱮᱸ ᱢᱤᱫ ᱫᱤᱱ ᱫᱚ ᱵᱩᱨᱩ ᱵᱚᱸᱜᱟ ᱦᱳᱭᱼᱟ, ᱤᱱᱟᱹ ᱱᱮᱛᱟᱨ ᱫᱚᱥᱟᱨ ᱫᱤᱱ ᱫᱚ ᱯᱟᱛᱟ ᱠᱚ ᱦ ᱦᱩᱭᱩᱜᱼᱟ᱾
ᱦᱮᱸ ᱨᱟᱹᱥᱠᱟᱹ ᱜᱮ ᱦᱩᱭᱩᱜᱼᱟ, ᱚᱱᱛᱮᱱᱟᱜ ᱯᱟᱛᱟ ᱠᱚ।
ᱟᱪᱪᱷᱟ,
ᱦᱮᱸ ᱛᱟᱨᱟᱥᱤᱧ ᱠᱷᱟᱱᱜᱮ ᱯᱟᱛᱟ ᱠᱚᱫᱚ ᱪᱟᱵᱟᱜᱼᱟ।
ᱦᱩᱸ
ᱟᱨ ᱵᱩᱨᱩ ᱱᱚᱝᱠᱟ ᱵᱩᱨᱩ ᱨᱮ ᱦᱩᱭᱩᱜᱼᱟ, ᱥᱮ ᱱᱚᱝᱠᱟ ᱤᱭᱟᱹ ᱨᱮᱜᱮ।
ᱦᱮᱸ ᱚᱱᱠᱟ ᱫᱚ ᱦᱟᱸᱜ ᱵᱩᱨᱩ ᱨᱮᱜᱮ ᱦᱩᱭᱩᱜᱼᱟ ᱱᱟᱦᱟᱜ,
ᱟᱪᱪᱷᱟ,
ᱦᱩᱸ ᱟᱫᱚ ᱵᱩᱨᱩ ᱨᱮᱸᱜᱮᱡ ᱧᱮᱞ ᱡᱚᱝ ᱡᱟᱭᱜᱟ ᱠᱚ ᱢᱮᱱᱟᱜᱼᱟ, ᱵᱩᱨᱩ ᱠᱚ ᱡᱟᱦᱟᱸᱭ ᱠᱚᱠᱚ ᱫᱮᱡᱚᱜ ᱥᱟᱱᱟ ᱠᱚ ᱫᱮᱡᱚᱜ ᱟᱠᱚ। ᱦᱮᱸ ᱚᱱᱠᱟ ᱡᱟᱭᱜᱟ ᱠᱚ ᱢᱮᱱᱟᱜᱼᱟ, ᱵᱩᱨᱩ ᱧᱮᱞ ᱡᱚᱝ ᱞᱮᱠᱟᱱᱟᱜ ᱡᱟᱭᱜᱟ ᱠᱚ ᱾
ᱡᱷᱟᱨᱱᱟ ᱠᱚ ᱢᱮᱱᱟᱜᱼᱟ। ᱚᱱᱟ ᱥᱟᱶᱛᱮ ᱵᱩᱨᱩ ᱵᱚᱸᱜᱟᱜ ᱥᱟᱶᱛᱮ ᱚᱱᱛᱮ ᱪᱮᱛᱟᱱ ᱥᱮᱫ ᱨᱮᱦᱚᱸ ᱚᱱᱛᱮ ᱨᱮ ᱯᱟᱛᱟ ᱦᱩᱭᱩᱜᱭᱼᱟ।
ᱯᱟᱛᱟᱠᱚ ᱦᱩᱭᱩᱜᱼᱟ ᱚᱱᱠᱟ ᱜᱮ, ᱡᱟᱦᱟᱱᱟᱜ ᱚᱱᱠᱟ ᱠᱚ ᱟᱬᱜᱳ ᱠᱟᱜ ᱠᱚ ᱱᱟᱜᱚᱞ ᱫᱚᱞᱟ ᱠᱚ ᱦᱟᱸᱜ ᱠᱚ ᱟᱬᱜᱚᱭᱟᱠᱚ ᱱᱟᱦᱟᱸᱜ।
ᱚᱱᱟ ᱧᱮᱞ ᱡᱚᱝ ᱞᱮᱠᱟᱱ ᱡᱟᱭᱜᱟ ᱢᱮᱱᱟᱜᱼᱟ।
ᱦᱮᱸ
ᱛᱤᱱᱟᱹᱜ ᱫᱤᱱ ᱮᱢ ᱞᱟᱜᱟᱜᱼᱟ।
ᱦᱮᱸ ᱚᱱᱠᱟ ᱫᱚ ᱱᱟᱦᱟᱜ ᱞᱟᱜᱟᱜ ᱫᱚ ᱦᱟᱸᱜ, ᱢᱤᱫ ᱫᱤᱱ ᱜᱮ ᱞᱟᱜᱟᱜᱼᱟ, ᱵᱩᱨᱩ ᱵᱚᱸᱜᱟᱜ ᱫᱚ ᱢᱤᱫ ᱫᱤᱱ ᱜᱮ ᱠᱟᱱᱟ, ᱟᱨ ᱯᱟᱛᱟ ᱢᱤᱫ ᱫᱤᱱ ᱦᱩᱭᱩᱜᱼᱟ, ᱟᱨ ᱵᱩᱨᱩ ᱵᱚᱸᱜᱟᱜ ᱫᱚ ᱠᱟᱱᱟ, ᱥᱟᱛ ᱛᱟᱨᱤᱠ ᱦᱩᱭᱩᱜᱼᱟ। ᱟᱨ ᱯᱟᱛᱟ ᱫᱚ ᱱᱟᱦᱟᱸᱜ ᱟᱴ ᱛᱟᱹᱨᱤᱠᱷ ᱜᱟᱱ ᱦᱩᱭᱩᱜᱼᱟ।
ᱵᱟᱨᱥᱤᱝ।
ᱦᱮᱸ ᱵᱟᱨᱥᱤᱝ। ᱟᱨ ᱚᱱᱟ ᱠᱚᱨᱮ ᱫᱚ ᱯᱟᱛᱟ ᱠᱚᱫᱚ ᱪᱮᱫ ᱠᱚ ᱦᱩᱭᱩᱜ ᱠᱟᱱᱟ।
ᱟᱨ ᱱᱚᱣᱟ ᱠᱚᱨᱮ ᱫᱚ ᱯᱟᱛᱟ ᱠᱚᱫᱚ ᱵᱟᱭ ᱦᱩᱭᱩᱜ ᱠᱟᱱᱟ ᱱᱤᱛᱳᱜ ᱫᱚ।
ᱯᱟᱛᱟ ᱠᱚᱫᱚ ᱵᱟᱝᱟ,
ᱟᱪᱪᱷᱟ,
ᱦᱩᱭᱩᱜ ᱜᱮᱭᱟ ᱱᱟᱜ ᱯᱟᱞᱮ ᱛᱟᱭᱚᱢ ᱥᱮᱫ ᱚᱱᱮ, ᱡᱩᱞᱟᱭ ᱨᱮᱜᱮ ᱱᱟᱜ ᱯᱟᱞᱮᱫ ᱱᱚᱛᱮ ᱫᱚ ᱚᱱᱟ ᱤᱭᱟᱹ ᱦᱩᱭᱩᱜ ᱫᱚ ᱨᱚᱛᱷᱚ ᱢᱮᱞᱟ,
ᱟᱪᱪᱷᱟ,
ᱯᱚᱱᱟ ᱞᱟᱜᱟᱜᱼᱟ ᱱᱟᱦᱟᱜ ᱟᱫᱚ ᱱᱤᱛᱚᱜ ᱫᱚ ᱟᱹᱣᱨᱤᱭᱟᱜᱼᱟ।
ᱟᱸ
ᱫᱮᱨᱤᱧᱚᱜ ᱜᱮᱭᱟ,
ᱚᱸ
ᱟᱸᱡᱚᱢ ᱵᱟᱲᱟ ᱦᱩᱭᱩᱠᱟᱱᱟ ᱚᱱᱠᱟ ᱨᱚᱛ ᱯᱟᱛᱟ ᱠᱚ ᱥᱮ ᱪᱮᱫ ᱠᱚ ᱱᱟᱦᱟᱜ ᱚᱱᱠᱟ ᱫᱚᱢᱮ ᱠᱚ ᱦᱚᱲᱚᱜᱼᱟ ᱥᱮ ᱪᱮᱫᱞᱮᱠᱟ।
ᱦᱚᱸ ᱦᱚᱲᱟᱜ ᱟᱠᱚ ᱵᱷᱟᱜᱤ ᱜᱮ।
ᱦᱩᱸ
ᱚᱱᱟᱢᱟ ᱮᱴᱟᱜ ᱡᱟᱹᱛᱟᱜ ᱠᱟᱱᱟ ᱟᱵᱚ ᱥᱟᱱᱛᱟᱲᱟᱜ ᱫᱚ ᱵᱟᱝ ᱠᱟᱱᱟ ᱥᱮ
ᱦᱟᱸ ᱟᱫᱚ ᱪᱟᱞᱟᱣ ᱵᱟᱲᱟᱣ ᱠᱟᱱᱜᱮᱭᱟ ᱵᱤᱱ ᱯᱟᱞᱮᱱ ᱱᱟᱦᱟᱜ ᱟᱫᱚ ᱧᱮᱞ ᱡᱚᱝ ᱪᱮᱫ ᱞᱮᱠᱟ ᱦᱟᱸᱜ ᱚᱸᱰᱮ।
ᱦᱚᱸ ᱪᱟᱞᱟᱣ ᱦᱩᱭ ᱠᱟᱱᱟ।
ᱦᱮᱸ
ᱦᱚᱲ ᱫᱚ ᱵᱷᱟᱜᱤ ᱜᱮᱠᱚ ᱦᱚᱲᱚᱜᱼᱟ।
ᱟᱪᱪᱷᱟ
ᱟᱫᱚ ᱵᱚᱸᱜᱟ ᱠᱚᱫᱚ ᱵᱟᱭ ᱦᱩᱭ ᱟᱠᱟᱱᱟ ᱠᱷᱟᱹᱞᱤ ᱪᱟᱞᱟᱣ ᱜᱮ ᱢᱮᱞᱟ ᱧᱮᱞ ᱜᱮ ᱥᱮᱱᱚᱜ ᱦᱩᱭ ᱟᱠᱟᱱᱟ
ᱚ ᱵᱮᱥ ᱜᱮ ᱯᱟᱞᱮᱜ ᱦᱩᱭᱩᱜᱼᱟ ᱦᱟᱸᱜ
ᱦᱚᱸ ᱵᱷᱟᱜᱤ ᱜᱮ ᱦᱩᱭᱩᱜ-ᱟ
ᱟᱪᱪᱷᱟ ᱦᱮᱸ ᱡᱮ ᱨᱚᱛ ᱯᱟᱛᱟ ᱫᱚ ᱮᱴᱟᱜ ᱦᱚᱲᱟᱜ ᱠᱟᱱ ᱛᱟᱦᱞᱮ ᱵᱟᱝ
ᱦᱚᱸ ᱚᱱᱟ ᱠᱚᱫᱚ ᱫᱤᱠᱩᱣᱟᱜ ᱤᱭᱟᱹ ᱠᱟᱱᱟ ᱟᱵᱚ ᱥᱟᱱᱛᱟᱲᱟᱜ ᱢᱟ ᱵᱟᱝ ᱠᱟᱱᱟ ᱛᱚ
ᱟᱪᱪᱷᱟ ᱦᱳᱭ ᱟᱸᱡᱚᱢ ᱵᱟᱲᱟ ᱠᱟᱫ ᱜᱮᱭᱟᱞᱤᱧ ᱦᱟᱸᱜ ᱚᱱᱟ ᱫᱚ ᱮᱴᱟᱜ ᱡᱟᱹᱛ ᱠᱚ ᱚᱱᱠᱟ ᱵᱚᱸᱜᱟᱭᱟᱠᱚ ᱦᱮᱸ ᱟᱪᱪᱷᱟ ᱚᱱᱟ ᱟᱸᱡᱚᱢ ᱵᱟᱲᱟ ᱟᱠᱟᱫ ᱞᱤᱧ ᱡᱮ ᱨᱚᱛᱷ ᱫᱚ ᱦᱟᱸᱜ ᱠᱚ, ᱜᱚᱦᱚᱸᱲ ᱠᱟᱛᱮᱫ ᱛᱤᱱᱟᱹᱜ ᱥᱟᱹᱜᱤᱧ ᱠᱚ ᱤᱫᱤᱭᱟ ᱟᱨᱠᱚ ᱛᱤᱱᱟᱹᱜ ᱫᱤᱱ ᱪᱚᱠᱚ ᱨᱩᱣᱟᱹᱲ ᱟᱠᱚ ᱠᱟᱹᱴᱤᱡ ᱢᱟᱥᱮ ᱟᱹᱞᱤᱧᱢᱟ ᱚᱱᱠᱟ ᱢᱟ ᱵᱟᱞᱤᱧ ᱧᱮᱞ ᱠᱟᱜ, ᱦᱚᱲᱟᱜ ᱢᱚᱪᱟ ᱠᱛᱮᱞᱤᱧ ᱟᱸᱡᱚᱢ ᱵᱟᱲᱟ ᱠᱟᱫᱟ ᱟᱵᱤᱱᱟᱜ ᱟᱵᱤᱱ ᱯᱟᱞᱮᱱ ᱧᱮᱞ ᱟᱠᱟᱜ ᱠᱟᱜ ᱜᱮ ᱱᱟᱦᱟᱜ
ᱚ ᱦᱚᱭ ᱚᱱᱟ ᱫᱚ ᱤᱫᱤᱭᱮ, ᱢᱟᱱᱮ ᱜᱚᱦᱚᱲ ᱫᱤᱭᱟᱠᱚ ᱱᱚ ᱫᱤᱱ ᱢᱟᱱᱮ ᱥᱟᱛ ᱫᱤᱱ ᱤᱫᱤᱭᱟᱠᱚ ᱟᱨ ᱨᱩᱣᱟᱹᱲᱟᱠᱚ ᱱᱚ ᱫᱤᱱ ᱨᱮᱠᱚ ᱨᱩᱣᱟᱹᱲᱟ ᱚᱱᱟ ᱫᱚ ᱦᱳᱭ ᱞᱟᱹᱭᱟᱠᱚ ᱚᱱᱟ ᱨᱚᱛ ᱜᱟᱹᱰᱤ ᱤᱫᱤ ᱫᱚᱠᱚ ᱚᱱᱟ ᱫᱚ ᱟᱡ ᱢᱟᱱᱮ ᱟᱠᱚ ᱦᱟᱸᱜ ᱢᱟᱱᱮ ᱟᱠᱚᱣᱟᱜ ᱤᱭᱟᱹ ᱵᱷᱟᱥᱟ ᱛᱮᱫᱚ ᱦᱟᱸᱜ ᱡᱮ ᱢᱳᱥᱤ ᱚᱲᱟᱜ ᱢᱟᱱᱮ ᱤᱫᱤᱭᱟᱠᱚ ᱢᱟᱱᱮ ᱢᱳᱥᱤ ᱚᱲᱟᱜ ᱠᱚ ᱤᱫᱤ ᱦᱚᱴᱚ ᱠᱟᱜᱼᱟ ᱠᱚ ᱨᱚᱦᱚᱲ ᱤᱫᱤᱭᱟᱠᱚ ᱥᱟᱛ ᱫᱤᱱ ᱨᱮᱠᱚ ᱥᱮᱴᱮᱨᱟ ᱟᱨ ᱚᱱᱟ ᱫᱚ ᱟᱨ ᱱᱚ ᱫᱤᱱ ᱟᱨᱦᱚᱸ ᱠᱚ ᱜᱚᱦᱚᱲ ᱨᱩᱣᱟᱸᱲᱟ
ᱟᱪᱪᱷᱟ
ᱚᱱᱟ ᱫᱚ ᱯᱟᱞᱮᱫ ᱦᱤᱨᱤ ᱥᱮᱱᱚᱜᱼ ᱟᱭ
ᱦᱮᱸ ᱥᱮ
ᱟᱨ ᱚᱸᱰᱮ ᱤᱫᱤ ᱠᱟᱛᱮ ᱟᱨᱚ ᱨᱩᱣᱟᱹᱲᱟᱠᱚ ᱱᱚ ᱫᱤᱱ ᱨᱮ
ᱟᱪᱪᱷᱟ ᱦᱩᱸ, ᱟᱨ ᱚᱱᱟ ᱫᱚ ᱦᱚᱲ ᱛᱮᱜᱮ ᱠᱚ ᱜᱚᱲ ᱤᱫᱤᱭᱟ ᱥᱮ ᱱᱚᱝᱠᱟ ᱡᱟᱦᱟᱸᱭ ᱢᱮᱱᱟᱜ ᱠᱚᱛᱮ ᱠᱚ ᱜᱚᱦᱚᱲ ᱤᱫᱤᱭᱟᱠᱚ
ᱦᱚᱲ ᱛᱮᱜᱮ ᱠᱚ ᱜᱚᱦᱚᱲ ᱤᱫᱤᱭᱟ
ᱚ
ᱦᱚᱲᱜᱮ ᱱᱚᱝᱠᱟ ᱜᱟᱹᱰᱤ ᱤᱭᱟᱹ ᱠᱚ ᱵᱮᱱᱟᱣᱟ ᱨᱚᱛ ᱢᱟᱱᱮ ᱜᱟᱹᱰᱤ ᱠᱚ ᱵᱮᱱᱟᱣᱟ ᱠᱚ ᱚᱱᱟ ᱵᱮᱱᱟᱣ ᱦᱩᱭ ᱯᱟᱞᱮᱱ ᱦᱟᱸᱜ ᱵᱮᱱᱟᱣ ᱟᱠᱚ ᱟᱨ ᱚᱱᱟ ᱫᱚ ᱟᱹᱰᱤ ᱦᱚᱲ ᱛᱮᱠᱚ ᱜᱚᱲ ᱤᱫᱮᱭᱟ ᱟᱹᱰᱤ ᱢᱟᱨᱟᱝ ᱠᱚ ᱵᱮᱱᱟᱣᱟ
ᱟᱪᱪᱷᱟ
ᱢᱟᱱᱮ ᱱᱚᱝᱠᱟ ᱠᱚᱭᱚᱜ ᱛᱮ ᱵᱟᱢ ᱧᱮᱞ ᱧᱟᱢ ᱜᱚᱫᱟ ᱩᱱᱟᱹᱜ ᱟᱹᱥᱩᱞ ᱠᱚ ᱢᱮᱱᱟ ᱢᱟᱱᱮ ᱫᱟᱨᱮ ᱩᱱᱟᱹᱜ ᱩᱥᱩᱞ ᱜᱟᱱ ᱢᱤᱫᱴᱤᱡ ᱫᱟᱨᱮ ᱩᱱᱟᱹᱜ ᱩᱥᱩᱞ
ᱟᱪᱪᱷᱟ
ᱟᱨ ᱚᱱᱟ ᱫᱚᱠᱚ ᱴᱷᱮᱞᱟᱣ ᱤᱫᱤᱭᱟ ᱴᱷᱮᱞᱟᱣ ᱤᱫᱤᱭᱟᱠᱚ ᱟᱨ ᱠᱚ ᱴᱷᱮᱞᱟᱣ ᱟᱹᱜᱩᱭᱟᱠᱚ
ᱟᱪᱪᱷᱟ ᱢᱟᱱᱮ ᱚᱱᱟ ᱫᱚ ᱡᱚᱛᱚ ᱦᱚᱲ ᱜᱮ ᱜᱚᱦᱚᱲ ᱜᱟᱱᱚᱜᱼᱟ ᱥᱮ ᱡᱟᱦᱟᱸ ᱩᱱᱠᱩ ᱠᱚ ᱵᱚᱸᱜᱟᱭᱟᱠᱚ ᱩᱱᱠᱩ ᱠᱚᱜᱮ
ᱡᱟᱦᱟᱸ ᱡᱟᱦᱟᱸᱭ ᱵᱚᱸᱜᱟᱭᱟᱠᱚ ᱩᱱᱠᱩ ᱢᱟᱛᱚ ᱠᱚ ᱫᱮᱡ ᱠᱚᱜᱼᱟ ᱠᱚ ᱪᱮᱛᱟᱱ ᱨᱮ ᱮᱢᱱᱤ ᱤᱭᱟᱹ ᱦᱚᱲ ᱠᱚ ᱜᱚᱦᱚᱲ ᱪᱚ ᱠᱚᱣᱟ ᱠᱚ
ᱚᱱᱠᱟ ᱡᱟᱦᱟᱸ ᱩᱱᱠᱩ ᱧᱮ ᱧᱮᱧᱮᱞ ᱠᱚᱠᱚ ᱪᱟᱞᱟᱜᱼᱟ ᱩᱱᱠᱩ ᱠᱚᱣᱟ
ᱦᱳᱭ ᱚᱱᱟ ᱤᱭᱟᱹ ᱠᱚᱨᱮᱱ ᱦᱟᱸᱜ
ᱦᱩᱸ ᱦᱩᱸ
ᱤᱱᱟᱹ ᱥᱩᱨ ᱠᱚᱨᱮ
ᱟᱨᱮ ᱴᱷᱤᱠ ᱜᱮᱭᱟ ᱴᱟᱭᱤᱢ ᱠᱚ ᱦᱩᱭᱮᱱ ᱛᱟᱞᱟᱝᱟ
ᱟᱪᱪᱷᱟ ᱴᱷᱤᱠ ᱜᱮᱭᱟ ᱠᱟᱛᱷᱟ ᱠᱚ ᱠᱟᱛᱷᱟ ᱛᱮ ᱟᱹᱰᱤ ᱠᱩᱥᱤᱧ ᱵᱩᱡᱷᱟᱹᱣᱮᱱᱟ
ᱦᱮᱸ